ᱤᱧ ᱟᱸᱡᱚᱢ ᱠᱟᱱᱟ
ᱦᱚᱸ ᱦᱚᱸ ᱟᱸᱡᱚᱢᱚᱜ ᱠᱟᱱᱟ
ᱵᱮᱜᱨᱟᱹᱣᱩᱱᱰ ᱠᱚ ᱴᱷᱤᱠ ᱜᱮ ᱟᱸᱡᱚᱢᱚᱜ ᱠᱟᱱᱟ ᱛᱚ
ᱱᱚᱣᱟᱛᱟᱢ ᱮᱠᱫᱚᱢ ᱥᱟᱯᱷᱟ ᱥᱟᱯᱷᱤ
ᱟᱪᱪᱷᱟ
ᱦᱚᱭ
ᱛᱟᱦᱚᱞᱮ ᱪᱮᱫ ᱠᱚᱵᱤᱱ ᱪᱤᱠᱟᱹᱭ ᱮ ᱫᱟ
ᱦᱮᱸ ᱫᱟᱠᱟ ᱩᱛᱩ ᱞᱮ ᱤᱥᱤᱱᱮᱫᱟ
ᱚᱸ
ᱦᱚᱭ ᱟᱹᱵᱤᱱ ᱫᱚ
ᱟᱹᱞᱤᱧ ᱫᱚ ᱵᱟᱹᱫᱽ ᱥᱮᱫ ᱞᱤᱧ ᱦᱮᱡ ᱟᱠᱟᱱᱟ
ᱚ ᱪᱮᱫ ᱠᱷᱟᱹᱛᱤᱨ
ᱱᱚᱛᱮ ᱛᱚᱞᱟ ᱠᱚ ᱜᱤᱰᱤ ᱟᱠᱟᱱᱟ ᱛᱚ ᱚᱱᱟ ᱠᱚ ᱧᱮᱞ ᱠᱟᱹᱴᱤᱡ ᱞᱤᱧ ᱦᱮᱡ ᱟᱠᱟᱱᱟ
ᱦᱚᱣ ᱟᱫᱚ ᱛᱤᱥ ᱠᱷᱚᱱᱟᱜ ᱯᱮ ᱨᱦᱚᱭ ᱮᱦᱚᱵ ᱛᱟᱵᱚ ᱟᱯᱮ
ᱟᱫᱚ ᱫᱟᱜ ᱡᱟᱲᱤᱭᱫᱟᱭ ᱰᱤᱞᱤ ᱜᱮ ᱚᱱᱟ ᱠᱷᱟᱹᱛᱤᱨ ᱨᱚᱦᱚᱭ ᱠᱚᱫᱚ ᱦᱚᱭᱜᱼᱟ ᱱᱟᱦᱟᱜ ᱛᱚᱞᱟ ᱠᱚ ᱟᱹᱰᱤ ᱥᱮᱬᱟ ᱞᱮᱱᱜᱮ
ᱚᱸᱟ
ᱛᱟᱨᱯᱚᱨ ᱨᱚᱦᱚᱭ ᱠᱚ ᱦᱩᱭᱩᱜᱼᱟ
ᱟᱪᱪᱷᱟ ᱾
ᱦᱩᱸ ᱛᱟᱦᱚᱞᱮ ᱚᱠᱟ ᱠᱚ ᱥᱮ ᱵᱟᱝᱟ ᱪᱮᱫ ᱪᱮᱫ ᱠᱟᱹᱢᱤ ᱠᱚᱢ ᱵᱟᱲᱟᱭ ᱜᱮᱭᱟ?
ᱤᱧ ᱫᱚ ᱵᱟᱹᱫᱽ ᱠᱚᱨᱮᱱᱟᱜ ᱠᱟᱹᱢᱤ ᱠᱚ ᱜᱮᱧ ᱵᱟᱲᱟᱭᱟ ᱾
ᱳ ᱟᱨ ᱫᱟᱠᱟ ᱩᱛᱩ ᱤᱥᱤᱱ ᱠᱚᱫᱚ
ᱫᱟᱠᱟ ᱩᱛᱩ ᱤᱥᱤᱱ ᱠᱚᱫᱚ ᱟᱞᱮ ᱚᱲᱟᱜ ᱚᱲᱟᱜ ᱨᱮᱱ ᱦᱚᱲ ᱢᱮᱱᱟᱜ ᱠᱚᱣᱟ ᱛᱚ ᱩᱱᱠᱩ ᱜᱮ ᱠᱚ ᱤᱥᱤᱱᱼᱟ ᱾
ᱚ ᱾ ᱟᱢ ᱫᱚ ᱵᱟᱢ ᱵᱟᱲᱟᱭ ᱜᱮᱭᱟ?
ᱚ ᱾ ᱵᱟᱝᱟ ᱵᱟᱝ ᱤᱥᱤᱱ ᱵᱟᱲᱟ ᱦᱩᱭ ᱠᱟᱱᱟ ᱛᱚ ᱚᱱᱟ ᱫᱚ ᱮᱨᱚᱠᱚᱢ ᱵᱮᱥ ᱢᱚᱛᱚ ᱫᱚ ᱵᱟᱹᱧ ᱵᱟᱰᱟᱭᱟ ᱾
ᱟᱪᱪᱷᱟ ᱾ ᱛᱟᱦᱚᱞᱮ ᱯᱟᱲᱦᱟᱣ ᱫᱚ ᱛᱤᱱᱟᱹᱜ ᱫᱷᱟᱣᱤᱡ ᱮᱢ ᱯᱟᱲᱦᱟᱣ ᱟᱠᱟᱱᱟ?
ᱚ ᱾ ᱡᱟᱹᱥᱛᱤ ᱫᱚ ᱵᱟᱹᱧ ᱯᱟᱲᱦᱟᱣ ᱟᱠᱟᱱᱟ ᱚᱲᱟᱜ ᱠᱚᱨᱮᱱᱟᱜ ᱠᱟᱹᱢᱤ ᱨᱮᱜᱮ ᱵᱮᱥᱛᱚ ᱟᱨ ᱯᱟᱲᱦᱟᱣ ᱠᱚᱢᱟ ᱥᱮᱨᱚᱠᱚᱢ ᱵᱟᱹᱧ ᱯᱟᱲᱟᱣ ᱟᱠᱟᱱᱟ ᱾
ᱚ ᱾
ᱚᱱᱠᱟ ᱫᱚ ᱯᱟᱲᱦᱟ ᱠᱚᱫᱚ ᱵᱟᱠᱚ ᱯᱟᱲᱦᱟᱣ ᱟᱠᱟᱫ ᱜᱮᱭᱟ ᱚᱲᱟᱜ ᱨᱮᱱ ᱦᱚᱲ ᱠᱚᱫᱚ ᱾
ᱚ ᱾
ᱤᱥᱠᱩᱞ ᱠᱚᱦᱚᱸ ᱵᱟᱹᱱᱩᱜ ᱫᱚ ᱥᱩᱨ ᱠᱚᱨᱮ ᱟᱹᱰᱤ ᱥᱟᱺᱜᱤᱧ ᱥᱟᱺᱜᱤᱧ ᱨᱮ ᱢᱮᱱᱟᱜᱼᱟ ᱾
ᱦᱮᱸ ᱦᱮᱸ ᱾
ᱛᱚᱵᱮ ᱢᱤᱫᱴᱟᱝ ᱴᱚᱯᱤᱠᱨᱮ ᱞᱟᱝ ᱜᱟᱞᱢᱟᱨᱟᱣ ᱠᱮᱭᱟ ᱪᱮᱫ ᱞᱮᱠᱟ?
ᱦᱮᱸ ᱜᱟᱱᱚᱜ ᱜᱮᱭᱟ ᱾
ᱟᱫᱚ ᱡᱟᱦᱟᱱᱟᱜ ᱥᱮ ᱟᱹᱵᱤᱱᱟᱜ ᱢᱚᱱᱮ ᱛᱮ ᱢᱚᱱᱮ ᱢᱮᱱᱟᱜ ᱠᱷᱟᱱ ᱫᱚ ᱚᱠᱟ ᱴᱚᱯᱤᱠ ᱛᱮ ᱜᱟᱞᱢᱟᱨᱟᱣ ᱦᱩᱭ ᱠᱚᱜᱼᱟ
ᱦᱮᱸ ᱟᱪᱪᱷᱟ ᱾
ᱯᱟᱯᱟᱭ ᱠᱚ ᱟᱫ ᱡᱩᱫᱤ ᱵᱤᱱ ᱞᱟᱹᱭ ᱠᱮᱭᱟ ᱾
ᱦᱮᱸ ᱦᱩᱸ ᱾ ᱟᱪᱪᱷᱟ ᱱᱮᱛᱟᱨ ᱧᱮᱞᱚᱜ ᱠᱟᱱᱟ ᱦᱮᱸ ᱱᱚᱜᱼᱚᱭ ᱱᱚᱝᱠᱟ ᱵᱮᱥᱤᱨ ᱵᱷᱟᱜᱽ ᱠᱩᱲᱤ ᱜᱤᱫᱽᱨᱟᱹ ᱠᱚ ᱠᱚᱲᱟ ᱦᱚᱯᱚᱱ ᱠᱚ ᱟᱛᱳ ᱠᱚᱨᱮ ᱜᱮ ᱠᱚ ᱡᱟᱶᱟᱭ ᱵᱚᱦᱚᱜ ᱠᱟᱱᱟ ᱾
ᱦᱮᱸ ᱾
ᱱᱚᱣᱟ ᱵᱟᱨᱮᱛᱮ ᱟᱛᱳ ᱠᱚᱨᱮ ᱠᱮᱣ ᱠᱚ ᱡᱟᱸᱢᱚᱲᱮ ᱮᱫ ᱠᱟᱱ ᱫᱚ ᱚᱱᱟ ᱵᱟᱨᱮᱛ ᱮᱜ ᱞᱟᱹᱭ ᱵᱮᱱ?
ᱚ ᱟᱪᱪᱷᱟ ᱦᱮᱸ ᱚᱱᱟ ᱴᱷᱤᱠ ᱠᱩᱠᱞᱤ ᱵᱤᱱ ᱫᱚᱦᱚ ᱠᱟᱜᱼᱟ ᱾ ᱛᱚ ᱱᱚᱰᱮ ᱫᱚ ᱱᱚᱝᱠᱟᱜ ᱠᱟᱱᱟ ᱠᱟᱹᱴᱤᱡ ᱠᱷᱚᱱᱟᱜ ᱜᱮ ᱠᱟᱹᱴᱤᱡ ᱠᱷᱚᱱᱟᱜ ᱫᱚ ᱵᱟᱝᱟ ᱥᱮᱬᱟ ᱠᱟᱛᱮᱫ ᱜᱮ ᱠᱤᱪᱷᱩ ᱠᱤᱪᱷᱩ ᱥᱮᱬᱟ ᱠᱷᱚᱱ ᱦᱚᱸ ᱠᱟᱹᱴᱤᱡ ᱠᱷᱚᱱ ᱦᱚᱸ ᱟᱛᱳ ᱠᱚᱨᱮ ᱠᱚ ᱡᱟᱶᱟᱭᱚᱜ ᱠᱟᱱᱟ ᱾ ᱱᱤᱭᱟᱹ ᱠᱟᱨᱚᱱ ᱛᱮ ᱡᱮ ᱩᱱᱠᱩ ᱫᱚ ᱟᱠᱚ ᱱᱤᱭᱟᱹ ᱵᱟᱠᱚ ᱵᱩᱡᱷᱟᱹᱣ ᱫᱟ ᱡᱮ ᱟᱛᱳ ᱨᱮᱱ ᱵᱟᱝ ᱵᱟᱯᱞᱟ ᱠᱟᱛᱮ ᱥᱟᱜᱤᱱ ᱠᱚᱨᱮ ᱵᱟᱯᱞᱟ ᱞᱮᱱᱠᱷᱟᱱ ᱜᱮ ᱱᱟᱯᱟᱭᱟ ᱦᱮᱸ ᱥᱮ ᱟᱛᱳ ᱠᱚᱨᱮ ᱢᱟ ᱰᱮᱞᱤ ᱜᱮᱢ ᱛᱟᱦᱮᱱ ᱠᱟᱱᱟ ᱢᱤᱫᱴᱟᱝ ᱟᱛᱳ ᱨᱮᱜᱮᱢ ᱛᱟᱦᱮᱱ ᱠᱟᱱᱟ ᱾
ᱦᱩᱸ ᱦᱩᱸ ᱾
ᱟᱫᱚ ᱟᱫᱚ ᱚᱸᱰᱮ ᱫᱚ ᱜᱤᱫᱽᱨᱟᱹ ᱟᱯᱟᱛ ᱪᱮᱫᱟᱜ ᱟᱨ ᱟᱡᱡᱚᱣᱟᱜ ᱮᱸᱜᱟᱛᱟᱜ ᱫᱚ ᱫᱳᱥ ᱫᱚ ᱵᱟᱹᱧ ᱧᱮᱞ ᱮᱫᱟ ᱚᱸᱰᱮ ᱫᱚ ᱚᱸᱰᱮ ᱫᱚ ᱦᱩᱭᱩᱜ ᱠᱟᱱᱟ ᱡᱟᱦᱟᱸᱭ ᱠᱤᱱ ᱵᱟᱯᱞᱟ ᱠᱟᱱ ᱫᱚ ᱩᱱᱠᱤᱱ ᱦᱚᱸ ᱵᱩᱡᱷᱟᱹᱣ ᱫᱚᱨᱠᱟᱨ ᱜᱮ ᱾ ᱞᱟᱹᱠᱛᱤ ᱠᱟᱱᱟ ᱡᱮ ᱤᱱᱟᱹᱜ ᱢᱟᱨᱟᱝ ᱡᱤᱦᱮᱛᱩ ᱠᱤᱱ ᱦᱟᱨᱟ ᱟᱠᱟᱱᱟ ᱟᱹᱠᱤᱱᱟᱜ ᱦᱚᱸ ᱡᱤᱦᱮᱛᱩ ᱵᱟᱯᱞᱟᱜ ᱠᱟᱱᱟ ᱠᱤᱱ ᱢᱟᱱᱮ ᱟᱹᱠᱤᱱ ᱦᱚᱸᱠᱤᱱ ᱵᱩᱡᱷᱟᱹᱣ ᱫᱟᱲᱮᱭᱟᱜ ᱠᱟᱱᱟ ᱾ ᱠᱟᱱᱟ ᱠᱤᱱ ᱡᱮ ᱟᱸᱜᱤᱨᱚᱜ ᱠᱟᱱᱟᱤᱱ ᱥᱮ ᱵᱟᱯᱞᱟᱜ ᱠᱟᱱᱟ ᱠᱤᱱ ᱡᱮ ᱱᱚᱣᱟ ᱫᱚ ᱦᱩᱭᱩᱜ ᱠᱟᱱᱟ ᱴᱷᱤᱠ ᱫᱚ ᱵᱟᱭ ᱠᱟᱹᱢᱤᱭᱮᱫᱟ, ᱟᱛᱳ ᱠᱚᱨᱮ ᱫᱚ ᱵᱟ ᱵᱟᱯᱞᱟᱜ ᱫᱚ ᱟᱨ ᱛᱚ ᱟᱵᱚ ᱱᱤᱱᱟ ᱢᱟᱨᱟᱝ ᱟᱹᱰᱤ ᱢᱟᱨᱟᱝ ᱫᱤᱥᱚᱢ ᱢᱮᱱᱟᱜᱼᱟ᱾ ᱟᱹᱰᱤ ᱢᱟᱨᱟᱝ ᱮᱴᱟᱜ ᱮᱴᱟᱜ ᱟᱛᱳ ᱠᱚᱦᱚᱸ ᱢᱮᱱᱟᱜᱼᱟ᱾
ᱱᱚᱣᱟ ᱡᱟᱭᱜᱟ ᱨᱮ ᱟᱹᱞᱤᱧ ᱠᱟᱹᱴᱤᱡ ᱞᱟᱹᱭ ᱥᱟᱱᱟᱭᱮᱫ ᱞᱤᱧᱟ ᱾ ᱟᱨ ᱱᱚᱝ ᱦᱳᱭ ᱟᱨ ᱡᱟᱦᱟᱸ ᱟᱛᱳ ᱠᱚᱨᱮ ᱠᱚ ᱟᱛᱳ ᱠᱚᱨᱮᱱ ᱜᱤᱫᱽᱨᱟᱹ ᱠᱚᱢᱟ ᱤᱱᱟᱹᱜ ᱠᱚ ᱵᱷᱟᱭ ᱵᱨᱮᱴᱚᱜ ᱠᱟᱱᱟ ᱠᱟᱹᱴᱤᱡ ᱥᱴᱚᱯ ᱞᱮᱠᱷᱟᱱ ᱵᱤᱱ ᱜᱟᱱ ᱠᱚᱜᱼᱟ ᱾
ᱟᱪᱷᱟ ᱯᱷᱳᱱ ᱦᱮᱡ ᱞᱮᱱᱟ ᱛᱚ ᱚᱱᱟ ᱠᱷᱟᱹᱛᱤᱨ ᱥᱟᱰᱮ ᱞᱮᱱᱟ, ᱦᱮᱸ ᱞᱟᱹᱭ ᱵᱤᱱ
ᱦᱳᱭ ᱚᱱᱚᱝᱠᱟ ᱟᱛᱳ ᱠᱚᱨᱮᱱ ᱜᱤᱫᱽᱨᱟᱹ ᱠᱚᱢᱟ ᱩᱱᱟᱹᱜ ᱵᱟᱠᱚ ᱯᱟᱲᱦᱟᱜ ᱠᱟᱱᱟ᱾ ᱟᱨ ᱤᱱᱟᱹᱜᱴᱟ ᱯᱟᱲᱦᱟᱜ ᱨᱮᱦᱚᱸ ᱠᱚ ᱤᱥᱠᱩᱞ ᱫᱷᱟᱹᱵᱤᱡ ᱜᱮᱠᱚ ᱯᱟᱲᱦᱟᱜᱼᱟ ᱦᱮᱸ ᱥᱮ? ‌ ᱡᱮ ᱤᱱᱟᱹᱜ ᱠᱚᱞᱮᱥᱴᱚᱞᱮᱥ ᱫᱚ ᱱᱟᱜ ᱵᱟᱠᱚ ᱨᱟᱠᱟᱵᱚᱜ ᱠᱟᱱᱟ ᱾ ᱟᱫᱚ ᱟᱹᱞᱤᱧᱟᱜ ᱱᱚᱰᱮ ᱵᱷᱩᱞ ᱫᱚ ᱧᱮᱧᱟᱢ ᱫᱟᱞᱤᱧ ᱡᱮ ᱦᱩᱸ ᱯᱟᱲᱦᱟᱜ ᱠᱟᱱᱟᱭ ᱤᱥᱠᱩᱞᱮ ᱪᱟᱞᱟᱜ ᱠᱟᱱᱟᱭ, ᱦᱤᱡᱩᱜ ᱠᱟᱱᱟᱭ, ᱤᱱᱟᱹ ᱫᱷᱟᱹᱵᱤᱡ ᱜᱮ ᱾ ᱟᱨ ᱩᱱᱠᱩ ᱠᱤ ᱟᱨ ᱵᱟᱨᱮ ᱠᱚ ᱫᱟᱲᱟᱭᱮᱫᱟ, ᱥᱮ ᱡᱟᱦᱟᱸ ᱥᱮᱫ ᱠᱚ ᱪᱟᱞᱟᱜ ᱠᱟᱱᱟ, ᱵᱟᱠᱚ ᱪᱟᱞᱟᱜ ᱠᱟᱱᱟ᱾
ᱦ
ᱦᱮᱸᱥᱮ ᱛᱟᱦᱚᱞᱮ ᱩᱱ ᱩᱱᱠᱩ ᱨᱮ ᱩᱱᱠᱩ ᱫᱚ ᱪᱤᱠᱟᱹᱜ ᱟᱠᱚ ᱟᱨ ᱠᱚᱲᱟ ᱦᱚᱯᱚᱱ ᱢᱟᱛᱚ ᱤᱱᱟᱹᱜ ᱵᱟᱠᱚ ᱫᱤᱥᱟᱹᱮᱫ ᱠᱚᱣᱟ ᱾ ᱤᱱᱟᱹ ᱟᱛᱳ ᱠᱚᱨᱮᱱ ᱜᱮ ᱠᱚ ᱠᱚ ᱫᱤᱥᱟᱹᱭᱮᱫ ᱠᱚᱣᱟ ᱾ ᱦᱮᱸᱥᱮ ᱟᱫᱚ ᱚᱱᱮ ᱠᱟᱹᱴᱤᱡ ᱠᱟᱹᱴᱤᱡ ᱠᱷᱚᱱᱟᱜ ᱜᱮ ᱛᱚ, ᱛᱚᱠᱷᱚᱱ ᱫᱚ ᱛᱟᱦᱚᱞᱮ ᱩᱱᱤ ᱜᱮ, ᱛᱚᱠᱷᱚᱱ ᱫᱚ ᱪᱮᱫ ᱮ ᱵᱷᱟᱵᱟᱭᱟᱢ ᱩᱱᱤ ᱜᱮᱢ ᱧᱮᱞᱮ ᱞᱮᱠᱷᱟᱱ ᱞᱟᱹᱭᱟᱢ ᱩᱱᱤ ᱛᱤᱱᱤᱡ ᱡᱤᱣᱤ ᱡᱩᱨᱤ, ᱩᱱᱤ ᱫᱷᱟᱹᱵᱤᱡ ᱜᱮ ᱾ ᱟᱨ ᱟᱢ ᱡᱩᱫᱤᱢ ᱩᱰᱩᱝᱚᱜᱼᱟ, ᱫᱤᱥᱚᱢ ᱫᱩᱱᱤᱭᱟᱹᱢ ᱫᱟᱬᱟᱭᱟ, ᱵᱮᱥᱤᱴᱟᱜ ᱮᱢ ᱯᱟᱲᱦᱟᱜᱼᱟ ᱛᱚᱵᱮ ᱟᱱᱟᱛᱚᱢ ᱧᱮᱞᱟ ᱵᱟᱝᱟ ᱫᱩᱱᱤᱭᱟᱹ ᱛᱤᱱᱟᱹᱜ ᱢᱟᱨᱟᱝᱟ, ᱦᱚᱲ ᱛᱤᱱᱟᱹᱜ ᱦᱮᱱᱟᱜ ᱠᱚᱣᱟ ᱦᱮᱸ ᱥᱮ ᱾
ᱟᱢ ᱫᱚ ᱮᱸᱰᱮ ᱴᱩᱠᱩ ᱜᱮ ᱦᱮᱱᱟᱭ ᱛᱮ ᱩᱱ ᱩᱱᱤᱜᱮ ᱫᱤᱥᱟᱹᱭ ᱠᱟᱱᱟᱭ ᱵᱟᱵᱟᱭ ᱡᱮ ᱱᱤᱭᱟᱹ ᱴᱩᱠᱩ ᱜᱮ ᱫᱩᱱᱤᱭᱟᱹ ᱛᱟᱭ ᱾
ᱚᱱᱮ ᱚᱝᱠᱟ
ᱟᱫᱚ ᱱᱚᱝᱠᱟᱜ ᱠᱟᱱᱟ ᱾ ᱟᱫᱚ ᱱᱚᱰᱮ ᱫᱚ ᱟᱛᱳ ᱠᱚᱨᱮ ᱵᱟᱯᱞᱟ ᱨᱮᱱᱟᱜ ᱠᱟᱨᱚᱱ ᱦᱩᱭᱩᱜ ᱠᱟᱱᱟ ᱱᱚᱝᱠᱟ ᱾ ᱡᱮ ᱟᱹᱛᱳ ᱠᱚᱨᱮ ᱠᱤᱪᱷᱩ ᱠᱤᱪᱷᱩ ᱢᱮᱞᱟ ᱯᱚᱨᱚᱵᱽ ᱠᱚ ᱵᱟᱹᱭᱥᱟᱹᱜ ᱠᱟᱱᱟ ᱛᱚ ᱾ ᱟᱫᱚ ᱟᱹᱛᱳ ᱠᱷᱚ ᱠᱷᱚᱱᱟᱜ ᱜᱮ ᱱᱩᱠᱩ ᱠᱚ ᱫᱟᱬᱟᱱ ᱠᱟᱱᱟ, ᱢᱤᱫ ᱥᱟᱶ ᱛᱮ ᱾ ᱦᱮᱸᱥᱮ ᱢᱤᱫ ᱥᱟᱶ ᱛᱮᱠᱚ ᱪᱟᱞᱟᱣ ᱦᱤᱡᱩᱜ ᱠᱟᱱᱟ, ᱚᱱᱟ ᱠᱷᱚᱱᱟᱜ ᱜᱮ ᱢᱤᱫᱴᱟᱝ ᱟᱠᱚᱣᱟᱜ ᱢᱚᱱᱮ ᱨᱮᱭᱟᱜ ᱢᱤᱞ ᱦᱤᱡᱩᱜ ᱠᱟᱱ ᱛᱟᱠᱚᱣᱟ, ᱟᱫᱚ ᱩᱱᱠᱩ ᱡᱩᱫᱤ ᱥᱟᱺᱜᱤᱧ ᱥᱟᱺᱜᱤᱧ ᱠᱚ ᱪᱟᱞᱟᱣ ᱠᱚᱜᱼᱟ ᱥᱮ ᱵᱷᱟᱹᱜᱮ ᱧᱚᱜ ᱵᱷᱟᱜᱤ ᱤᱥᱠᱩᱞ ᱠᱚᱨᱮ ᱠᱚ ᱯᱟᱲᱦᱟᱣ ᱠᱚᱜᱼᱟ ᱾ ᱟᱠᱚ ᱛᱮᱠᱚ ᱠᱚ ᱵᱩᱡᱷᱟᱹᱣ ᱠᱮᱭᱟ ᱛᱚᱵᱮ ᱟᱱᱟ, ᱱᱚᱣᱟ ᱡᱚᱴᱟᱜ ᱠᱚ ᱥᱤᱠᱷᱱᱟᱹᱛ ᱠᱚ ᱧᱟᱢ ᱠᱮᱭᱟ ᱟᱨᱠᱤ ᱾
ᱦᱳᱭ, ᱟᱨ ᱟᱨ ᱱᱚᱝᱠᱟ ᱡᱮ ᱧᱮᱞᱚᱜ ᱜᱮᱭᱟ ᱾ ᱠᱤ ᱠᱩᱲᱤ ᱜᱤᱫᱽᱨᱟᱹ ᱠᱚ ᱵᱮᱥᱤᱨ ᱵᱷᱟᱜᱽ ᱵᱟᱠᱚ ᱩᱰᱩᱝ ᱵᱟᱲᱟ ᱦᱚᱪᱚ ᱠᱚᱣᱟ ᱦᱮᱸ ᱥᱮ ᱾
ᱦᱮᱸ
ᱡᱟᱦᱟᱸ ᱥᱮᱫ ᱜᱮ ᱵᱟᱠᱚ ᱩᱰᱩᱝ ᱦᱚᱪᱚ ᱠᱚᱣᱟ ᱟᱫᱚ ᱱᱚᱣᱟ ᱨᱮᱫᱚ ᱟᱹᱞᱤᱧ ᱞᱤᱧ ᱞᱟᱹᱭᱟ ᱩᱰᱩᱝ ᱚᱪᱚ ᱦᱚᱪᱚ ᱞᱮᱠᱷᱟᱱ ᱵᱷᱟᱜᱤᱜᱼᱟ, ᱪᱮᱫᱟᱜ ᱥᱮ ᱛᱮ ᱩᱱᱤ ᱫᱚ ᱵᱟᱭ ᱩᱰᱩᱝ ᱞᱮᱱ ᱠᱷᱟᱱ ᱵᱟᱭ ᱧᱮᱧᱟᱢ ᱞᱮᱱ ᱠᱷᱟᱱ ᱫᱤᱥᱚᱢ ᱫᱩᱱᱤᱭᱟᱹ ᱠᱚ ᱾ ᱵᱟᱭ ᱵᱩᱡᱷᱟᱹᱣᱭᱟ ᱟᱢ
ᱩᱱᱤ ᱫᱚ ᱛᱤᱥᱦᱚᱸ ᱥᱮᱬᱟ ᱦᱚᱸ ᱵᱟᱭ ᱥᱮᱬᱟᱭᱟᱭ ᱾ ᱚᱠᱚᱭ ᱛᱤᱱ ᱵᱷᱳᱨ ᱟᱭᱟᱜ ᱱᱤᱡᱮ ᱛᱤ ᱛᱮ ᱵᱟᱭ ᱫᱟᱲᱟᱱ ᱠᱟᱱᱟ ᱱᱤᱡᱮ ᱡᱟᱸᱜᱟ ᱛᱮ ᱾ ᱩᱱᱤ ᱫᱚ ᱛᱤᱥᱦᱚᱸ ᱵᱟᱭ ᱥᱮᱬᱟ ᱫᱟᱲᱮᱭᱟᱜ ᱟᱭ ᱩᱱᱤ ᱫᱚ ᱤᱱᱟᱹᱜ ᱫᱷᱟᱹᱵᱤᱡ ᱜᱮ ᱛᱟᱦᱮᱱᱟᱭ
ᱦᱳᱭ ᱟᱫᱚ ᱱᱚᱸᱰᱮ ᱫᱚ ᱟᱡ ᱪᱮᱫ ᱞᱮᱠᱟ ᱚᱯᱷᱟᱲᱟ ᱯᱷᱟᱲᱟᱭ ᱯᱷᱟᱲᱟᱭ ᱠᱟᱱᱟ ᱥᱮ ᱜᱟᱭᱤᱰ ᱞᱟᱭᱤᱱ ᱧᱟᱢ ᱟᱠᱟᱫ ᱚᱱᱟ ᱦᱤᱥᱟᱹᱵᱽ ᱛᱮ ᱟᱭᱟᱜ ᱢᱚᱱᱮᱨᱮ ᱚᱱᱠᱟ ᱥᱤᱠᱷᱱᱟᱹᱛ ᱮ ᱧᱟᱢ ᱟᱠᱟᱫᱟ ᱢᱟᱱᱮ ᱚᱱᱠᱟᱭ ᱵᱩᱡᱷᱟᱹᱣ ᱟᱠᱟᱱᱟ ᱩᱱᱤ ᱡᱩᱫᱤ ᱵᱮᱥᱴᱷᱤᱠ ᱵᱟᱠᱚ ᱜᱟᱭᱤᱰ ᱟᱠᱟᱫᱮᱭᱟ ᱥᱮ ᱵᱟᱠᱚ ᱯᱟᱲᱟᱣ ᱟᱠᱟᱫᱮᱭᱟ ᱩᱱᱤ ᱚᱱᱟ ᱡᱤᱱᱤᱥ ᱴᱟ ᱵᱟᱭ ᱵᱩᱡᱽ ᱫᱟᱲᱮᱭᱟᱜ ᱠᱟᱱᱟ ᱡᱮ ᱟᱛᱳ ᱠᱷᱚᱱᱟᱜ ᱪᱮᱫᱟᱜ ᱤᱧ ᱟᱹᱜᱩ ᱡᱚᱝᱚᱜᱼᱟ ᱵᱟᱭᱨᱮ ᱠᱷᱚᱱᱟᱜ ᱜᱤᱧ ᱟᱹᱜᱩ ᱡᱚᱝᱚᱜᱼᱟ
ᱦᱮᱸ ᱟᱫᱚ ᱩᱱᱤ ᱦᱚᱸ ᱵᱟᱭᱨᱮ ᱫᱷᱟᱹᱵᱤᱡ ᱯᱟᱲᱦᱟᱜᱼᱟᱭ ᱵᱟᱭᱨᱮ ᱵᱟᱭ ᱯᱟᱲᱦᱟᱜ ᱨᱮᱦᱚᱸ ᱳᱭ ᱠᱚᱞᱮᱡᱽ ᱫᱷᱟᱹᱵᱤᱡ ᱚᱱᱛᱚᱛᱚ ᱯᱟᱲᱦᱟᱜ ᱢᱟᱭ ᱛᱚᱵᱮ ᱛᱚ ᱟᱨ ᱮᱴᱟᱜ ᱠᱚᱨᱮᱱ ᱦᱚᱲ ᱠᱚ ᱧᱮᱞ ᱠᱚᱣᱟᱭ ᱛᱟᱯᱚᱨᱮ ᱯᱟᱲᱦᱟᱣ ᱤᱫᱤ ᱤᱫᱤ ᱛᱮᱜᱮᱛᱚ ᱦᱟᱨᱟ ᱠᱟᱹᱤᱡ ᱵᱩᱫᱽᱫᱷᱤ ᱦᱩᱭ ᱟᱢᱟ ᱦᱮᱸ ᱥᱮ ᱟᱢ ᱤᱥᱠᱩᱞ ᱡᱤᱵᱚᱱ ᱨᱮ ᱛᱚ ᱪᱮᱫ ᱮᱢ ᱵᱩᱡᱟ ᱡᱟᱦᱱᱟᱜ ᱮᱢ ᱵᱩᱡᱟ ᱠᱤ ᱵᱟᱢ ᱵᱩᱡᱟ
ᱦᱩᱸ ᱵᱟ
ᱟᱢ ᱡᱟᱦᱟᱸ ᱛᱤᱱᱟᱹᱜ ᱱᱤᱡᱮ ᱠᱚᱞᱮᱡᱽ ᱨᱮᱢ ᱯᱟᱲᱦᱟᱜ ᱨᱮᱦᱚᱸᱢ ᱞᱟᱹᱭᱟᱢ ᱮᱠᱷᱚᱱᱳ ᱟᱨᱤᱧ ᱦᱟᱨᱟ ᱵᱩᱨᱩᱜᱼᱟ ᱮᱠᱷᱚᱱᱤ ᱟᱨᱚᱧ ᱯᱟᱲᱦᱟᱣ ᱞᱮᱱᱠᱷᱟᱱ ᱛᱚᱵᱮᱭᱱᱟᱜ ᱜᱮᱭᱟᱱ ᱚᱨᱡᱚᱱᱟᱢᱟ
ᱦᱳᱭ
ᱦᱚᱸ ᱚᱱᱚᱱ ᱠᱟᱱᱤ
ᱛᱟᱦᱚᱞᱮ ᱚᱱᱛᱮ ᱫᱚ ᱪᱮᱫ ᱞᱮᱠᱟ ᱟᱯᱮᱥᱮᱫ ᱫᱚ ᱢᱟᱱᱮ ᱟᱛᱳ ᱠᱚᱨᱮ ᱜᱮᱠᱚ ᱡᱟᱶᱟᱭᱚᱜ ᱠᱟᱱᱟ ᱥᱮ ᱥᱟᱜᱤᱧ ᱥᱟᱜᱤᱧ ᱜᱮᱠᱚ
ᱦᱚᱭ ᱟᱞᱮ ᱚᱱᱛᱮ ᱫᱚ ᱱᱚᱝᱠᱟ ᱜᱮ ᱢᱤᱫ ᱵᱟᱨ ᱦᱚᱲ ᱫᱚ ᱟᱛᱳ ᱠᱚᱨᱮ ᱠᱚ ᱡᱟᱶᱟᱭ ᱵᱟᱹᱦᱩ ᱠᱟᱱᱟ ᱛᱚ ᱚᱱᱟ ᱠᱷᱟᱹᱛᱤᱨ ᱤᱧ ᱞᱟᱹᱭᱮᱫᱟ
ᱟᱨ ᱟᱪᱪᱷᱟ ᱟᱪᱪᱷᱟ
ᱟᱫᱚ ᱚᱱᱟ ᱡᱟᱶᱟᱭ ᱵᱟᱹᱦᱩ ᱯᱚᱨᱮ ᱟᱫᱚ ᱱᱚᱝᱠᱟ ᱟᱹᱛᱩ ᱟᱛᱳ ᱨᱮ ᱟᱫᱚ ᱱᱚᱝᱠᱟ ᱜᱟᱭᱤᱰ ᱞᱟᱹᱭᱤᱱ ᱠᱚ ᱚᱱᱠᱟ ᱠᱚ ᱵᱤᱪᱟᱹᱨ ᱞᱮᱫᱟ ᱦᱟᱸᱜ ᱡᱮ ᱚᱠᱚᱭ ᱡᱚᱫᱤ ᱟᱛᱳ ᱠᱚᱨᱮ ᱡᱟᱶᱟᱭᱚᱜ ᱟᱭ ᱩᱱᱤ ᱫᱚ ᱯᱩᱨᱟᱹ ᱵᱷᱟᱸᱰᱟᱱ ᱥᱟᱹᱨᱤ ᱩᱛᱟᱹᱨ ᱠᱟᱭᱟᱵᱚᱱ
ᱟᱪᱪᱷᱟ ᱟᱛᱳ
ᱟᱛᱩ ᱨᱮᱫᱚ ᱚᱠᱚᱭ ᱦᱤᱡᱩᱜ ᱠᱟᱱᱟᱭ ᱟᱹᱛᱩ ᱨᱮᱢᱟ ᱟᱢᱨᱮᱱ ᱠᱟᱠᱟ ᱠᱷᱩᱲᱟᱹ ᱨᱮᱱ ᱜᱤᱫᱽᱨᱟᱹ ᱠᱚᱜᱮ ᱡᱷᱤᱨᱮᱱ ᱜᱤᱫᱽᱨᱟᱹ ᱦᱟᱱᱠᱩ ᱱᱟᱝᱠᱩ ᱟᱢ ᱫᱟᱠᱟ ᱠᱚᱨᱮᱱ ᱩᱱᱠᱩ ᱠᱚ ᱜᱮ ᱛᱚ ᱵᱚᱭᱦᱟ ᱪᱮᱛᱟᱱ ᱨᱮᱜᱮᱢ ᱦᱤᱡᱩᱜ ᱠᱟᱱᱟ ᱦᱮᱸᱥᱮ
ᱟᱫᱚ ᱟᱛᱳ ᱨᱮ ᱵᱟᱯᱞᱟ ᱢᱟᱱᱮ ᱟᱹᱛᱩ ᱨᱮᱱᱟᱜ ᱢᱤᱫᱴᱟᱹᱝ ᱥᱚᱢ ᱼᱼ ᱠᱚ ᱨᱤᱱᱤᱡ ᱦᱚᱲ ᱜᱮ ᱟᱢᱮᱢ ᱵᱟᱯᱞᱟᱭ ᱠᱟᱱᱟ ᱡᱮᱠᱳᱱᱳ ᱢᱤᱫᱴᱟᱹᱝ ᱱᱤᱡᱮᱨ ᱠᱟᱠᱟᱭᱤᱡ ᱠᱩᱲᱤ ᱜᱤᱫᱽᱨᱟᱹ ᱥᱮ ᱮᱴᱟᱜ ᱢᱤᱫᱴᱟ, ᱝ ᱥᱚᱢᱯᱚᱨᱠᱚᱭᱤᱡ ᱠᱩᱲᱤ ᱜᱤᱫᱽᱨᱟᱹ ᱜᱮ ᱟᱢ ᱢᱤᱫᱴᱟᱹᱝ ᱟᱹᱜᱩ ᱠᱮᱫᱮᱭᱟᱢ ᱟᱨ ᱵᱟᱭᱨᱮ ᱠᱷᱚᱱᱟᱜ ᱢᱤᱫᱴᱟᱹᱝ ᱡᱚᱠᱷᱚᱱᱮᱢ ᱟᱹᱜᱩᱭᱮᱭᱟ ᱚᱱᱟ ᱨᱮᱱᱟᱜ ᱢᱤᱫᱴᱟᱝ ᱟᱞᱟᱫᱟ ᱥᱚᱢᱯᱚᱠ ᱠᱚᱱᱚ ᱥᱚᱢᱚᱨᱠᱚ ᱜᱮ ᱵᱟᱝ ᱛᱟᱦᱞᱮ ᱱᱟᱣᱟᱛᱮ ᱛᱮᱭᱟᱨᱚᱜᱼᱟ ᱱᱟᱣᱟᱛᱮ ᱛᱮᱭᱟᱨᱚᱜᱼᱟ ᱦᱮᱸ ᱥᱮ ᱟᱨ ᱱᱚᱣᱟ ᱫᱚ ᱚᱱᱟ ᱟᱠᱚᱣᱟᱜ ᱵᱩᱡᱷᱟᱹᱣ ᱫᱚᱨᱠᱟᱨ ᱛᱟᱦᱮᱸ ᱠᱟᱱᱟ ᱚᱱᱮ ᱵᱩᱡᱷᱟᱹᱣ ᱞᱟᱹᱠᱛᱤ ᱠᱟᱱᱟ ᱚᱱᱟ ᱞᱟᱹᱜᱤᱫ ᱛᱮ ᱟᱛᱳ ᱨᱮᱱ ᱦᱚᱲ ᱦᱚᱸ ᱡᱩᱢᱤᱫ ᱛᱟᱦᱮᱸ ᱫᱚᱨᱠᱟᱨ ᱜᱮ ᱟᱛᱳ ᱠᱷᱚᱱᱟᱜ ᱫᱚ ᱱᱚᱝᱠᱟ ᱛᱚ ᱟᱛᱳ ᱫᱚ ᱵᱟᱠᱚ ᱡᱟᱶᱟᱭ ᱦᱚᱪᱚᱭᱮᱫ ᱱᱚᱝᱠᱟᱱᱟᱜ ᱢᱤᱫᱴᱟᱹᱝ
ᱠᱚ ᱞᱟᱹᱭ ᱦᱚᱪᱚ ᱠᱟᱫᱟ ᱱᱟ ᱚᱠᱚᱭ ᱡᱩᱫᱤ ᱟᱛᱳ ᱠᱚᱨᱮ ᱯᱮ ᱡᱟᱶᱟᱭ ᱵᱟᱹᱦᱩᱜᱼᱟ ᱩᱱᱠᱩᱣᱟᱜ ᱫᱚ ᱟᱫᱚ ᱠᱚᱭᱚᱜ ᱦᱚᱸ ᱵᱟᱠᱚ ᱠᱚᱭᱚᱜ ᱢᱟᱱᱮ ᱜᱤᱰᱤ ᱵᱟᱝ ᱞᱮᱠᱟ ᱚᱱᱠᱟ
ᱚ
ᱦᱳᱭ ᱚᱱᱟ ᱠᱷᱟᱹᱛᱤᱨ ᱟᱫᱚ ᱠᱚ ᱠᱚᱢ ᱠᱟᱱᱟ ᱦᱚᱭ ᱚᱱᱟ ᱛᱮ ᱚᱱᱠᱟ ᱠᱚᱢ ᱛᱚ ᱚᱠᱚᱭ ᱦᱤᱛᱳᱜ ᱫᱚ
ᱚ᱾ ᱦᱳᱭ ᱚᱱᱠᱟ ᱱᱤᱭᱚᱢ ᱛᱟᱦᱮᱢᱟ ᱛᱚᱵᱮ ᱛᱚ ᱠᱟᱹᱴᱤᱡ ᱠᱚᱢᱚᱜᱼᱟ ᱥᱮ᱾ ᱟᱠᱚ ᱦᱚᱸᱠᱚ ᱵᱩᱡᱽ ᱫᱟᱲᱮᱭᱟᱜ ᱢᱟ᱾ ᱥᱟᱦᱚᱥ ᱵᱟᱠᱚ ᱧᱟᱢᱟ ᱡᱟᱦᱟᱸᱭ ᱜᱮ᱾
ᱱᱚᱝᱠᱟ ᱜᱮ ᱯᱨᱚᱛᱮᱠ ᱟᱛᱳ ᱨᱮᱠᱚ ᱮᱜ ᱜᱚ ᱜᱚᱞᱚᱪ‌ ᱞᱮᱠᱼᱼ ᱠᱷᱟᱱ ᱦᱮᱸᱥᱮ, ᱛᱚᱵᱮ ᱚᱱᱟ ᱠᱚ ᱴᱷᱤᱠᱚᱜ ᱠᱟᱱ᱾
ᱦᱟᱭᱛᱚ ᱟᱛᱚ ᱟᱛᱩ ᱨᱮᱫᱼᱼ ᱛᱟᱦᱮᱱ ᱠᱟᱱᱟᱢ ᱢᱤᱫ ᱥᱟᱶ ᱥᱟᱶᱛᱮ ᱟᱨ ᱚᱱᱟ ᱟᱛᱳ ᱨᱮᱜᱮ ᱡᱩᱫᱤ ᱟᱨᱚᱢ ᱚᱸᱰᱮ ᱜᱮᱢ ᱵᱟᱯᱼᱼ ᱯᱞᱟᱜ ᱠᱟᱱᱟ᱾ ᱢᱤᱫᱴᱟᱝ ᱟᱞᱟᱫᱟ ᱢᱤᱫᱴᱟᱝ ᱥᱚᱢᱯᱚᱨᱠ ᱛᱮᱭᱟᱨᱚᱜ ᱠᱟᱱᱟ ᱥᱮ᱾
ᱟᱨ ᱩᱱᱠᱩ ᱥᱚᱢᱯᱚᱨᱠᱚ ᱵᱟᱞᱟᱣ ᱛᱚ ᱧᱮᱞ ᱢᱮ ᱟᱡ ᱫᱤᱫᱤ ᱛᱮᱭᱟᱝ ᱜᱮᱼᱼ ᱜᱮᱢ ᱤᱭᱟᱹ ᱦᱚᱪᱚᱣ ᱠᱟᱜ ᱠᱤᱱᱟ᱾ ᱟᱸᱻ ᱵᱟᱞᱟ ᱦᱚᱪᱚᱣ ᱠᱟᱜ ᱠᱤᱱᱟᱢ᱾
ᱦᱚ ᱚᱱᱠᱟ ᱦᱩᱭᱩᱜ ᱜᱮᱭᱟ ᱵᱮᱥᱤᱨ ᱵᱷᱟᱜᱽ ᱡᱟᱭᱜᱟ ᱨᱮᱜᱮ᱾
ᱟᱠᱚ ᱡᱮᱡᱟᱨ ᱵᱚᱭᱦᱟ ᱵᱚᱭᱦᱟ ᱪᱮᱛᱟᱱ ᱨᱮᱜᱮᱛᱚᱢ ᱵᱟᱯᱞᱟᱜ ᱠᱟᱱᱟ᱾ ᱚᱱᱤᱠᱤ ᱟᱛᱳ ᱠᱚᱨᱮ ᱤᱱᱟ ᱛᱟᱠᱚ ᱛᱟᱦᱮᱱ ᱛᱟᱢᱟ ᱥᱟᱸᱜᱟᱛ ᱠᱚ ᱜᱚᱲᱚᱢ ᱠᱚ᱾ ᱦᱟᱱᱤ ᱨᱤᱱ ᱜᱤᱫᱽᱨᱟᱹ ᱟᱢ ᱫᱟᱫᱟ ᱛᱟᱠᱚ ᱵᱷᱟᱭ ᱛᱟᱠᱚ᱾ ᱠᱟᱠᱟ ᱛᱟᱠᱚ ᱩᱱᱠᱩ ᱦᱚᱸ ᱟᱰᱤ ᱨᱚᱠᱚᱢ ᱛᱮᱢ‌ ᱡᱟᱶᱟᱭ ᱵᱟᱹᱦᱩᱜ-ᱟ᱾
ᱦᱚ᱾
ᱟᱫᱚ ᱚᱱᱟ ᱠᱷᱟᱛᱤᱨ ᱜᱮ ᱠᱟᱴᱤᱡ ᱠᱷᱚᱱᱟᱜ ᱜᱮ ᱪᱮᱜ ᱠᱟ ᱟᱢ ᱜᱤᱫᱽᱨᱟᱹ ᱥᱤᱠᱷᱱᱟᱹᱛᱼᱼ
ᱦᱚᱭ ᱟᱫᱚ ᱚᱱᱠᱟ ᱫᱚ ᱦᱳᱭ ᱟᱫᱚ ᱚᱱᱟ ᱠᱷᱟᱹᱛᱤᱨ ᱟᱫᱚ ᱱᱚᱝᱼᱼ ᱚᱱᱠᱟ ᱡᱤᱡᱟᱨ ᱮᱸᱜᱟᱛ ᱟᱯᱟᱛ ᱠᱚᱠᱚ ᱞᱟᱹᱭᱟ ᱠᱚ ᱠᱷᱟᱱ ᱡᱮ ᱡᱟᱦᱟᱸ ᱨᱮᱜᱮ ᱯᱮ ᱡᱟᱶᱟᱭ ᱵᱟᱹᱦᱩ ᱚᱱᱛᱚᱛᱚᱼᱼ ᱟᱛᱩ ᱨᱮᱫᱚ ᱟᱞᱚ ᱯᱮ ᱡᱟᱶᱟᱭ ᱵᱟᱹᱦᱩᱜ ᱢᱟ ᱦᱮᱸ ᱥᱮ, ᱦᱚᱸ᱾ ᱛᱟᱦᱚᱞᱮ ᱟᱯᱮ ᱚᱱᱛᱮ ᱫᱚ ᱚᱱᱠᱟ ᱦᱚᱭ ᱵᱟᱲᱟ ᱟᱠᱟᱱᱟ ᱥᱮ ᱵᱟᱝ?
ᱵᱟᱝ ᱜᱮ ᱟᱞᱮ ᱟᱛᱩ ᱨᱮᱫᱚ ᱚᱱᱠᱟ ᱵᱟᱝ ᱮᱠᱷᱚᱱᱚ ᱯᱚᱨᱡᱚᱱᱛᱚ ᱟᱣᱨᱤ ᱦᱩᱭᱩᱜ-ᱟ᱾ ᱛᱚ ᱧᱮᱞ ᱦᱚᱸ ᱵᱟᱝ ᱧᱮᱞ ᱦᱚᱭ ᱠᱟᱱᱟ, ᱦᱮᱸ ᱥᱮ᱾ ᱟᱫᱚ ᱦᱟᱸᱜᱼᱼ ᱯᱚᱨᱮ ᱛᱮ ᱵᱟᱝ ᱞᱟᱹᱭᱚᱜ ᱠᱟᱱᱟ᱾
ᱚᱣ ᱟᱫᱚ ᱵᱟᱝᱟ ᱦᱮᱸᱜ ᱱᱮᱛᱟᱨ ᱠᱷᱚᱱ ᱟᱫᱚ ᱮᱸᱜᱟᱛ ᱟᱯᱟᱛ ᱠᱮ ᱢᱮᱱ ᱫᱚ ᱥᱤᱼᱼ ᱥᱤᱠᱷᱱᱟᱹᱛ ᱮᱢ ᱫᱚᱨᱠᱟᱨ ᱦᱮᱸ ᱥᱮ᱾ ᱡᱮ ᱱᱚᱣᱟ ᱟᱛᱩ ᱨᱮᱫᱚ ᱱᱚᱝᱠᱟ ᱫᱚ ᱟᱞᱚ ᱯᱮ ᱠᱚᱨᱟᱣ ᱚᱪᱩᱭ ᱛᱟᱵᱚᱱᱟ᱾ ᱡᱮᱡᱟᱨᱮᱱ ᱜᱤᱫᱽᱨᱟᱹ ᱡᱮᱡᱟᱨ ‌ᱥᱤᱠᱟᱹᱣ ᱠᱚᱯᱮ᱾
ᱦᱮᱸ ᱛᱚᱵᱮ ᱟᱱᱟᱜᱼᱼ ᱚᱱᱠᱟ ᱡᱮᱡᱟᱹᱨ ᱟᱛᱩ ᱨᱮᱜᱮ ᱠᱚ ᱜᱟᱯᱟᱞ ᱢᱟᱨᱟᱣ ᱞᱮᱱᱠᱷᱟᱱ ᱜᱮ ᱡᱷᱚᱛᱚ ᱟᱛᱩ ᱜᱮ ᱚᱱᱠᱟ ᱜᱮ ᱥᱟᱢᱴᱟᱜ-ᱟ ᱦᱮᱸ ᱥᱮ᱾
ᱟᱥᱚᱞᱮ ᱟᱵᱚ ᱱᱚᱝᱠᱟ ᱥᱟᱱᱛᱟᱲ ᱜᱮᱛᱚ ᱡᱩᱢᱤᱫ ᱵᱟᱹᱱᱩᱜ ᱵᱚᱱᱟ ᱢᱤᱫ ᱦᱚᱲᱟᱜᱼᱼ ᱠᱟᱛᱷᱟ ᱟᱸᱡᱚᱢᱟᱭ ᱢᱚ ᱩᱱᱮ ᱠᱤ ᱢᱤᱫ ᱦᱚᱲᱟᱜ ᱠᱟᱛᱷᱟᱭ ᱡᱷᱚᱛᱚ ᱦᱚᱲᱟᱜ ᱟᱸᱡᱚᱢᱟᱭ ᱡᱷᱚᱛᱚ ᱦᱚᱲ ᱡᱩᱢᱤᱫ ᱠᱟᱛᱼ ᱛᱮᱜ ᱜᱮ ᱠᱟᱛᱷᱟ ᱠᱚ ᱟᱹᱪᱩᱨ ᱢᱟ ᱴᱷᱤᱠ ᱜᱮᱭᱟ᱾
ᱦᱳᱭ ᱟᱫᱚ ᱚᱱᱠᱟ ᱢᱮᱞᱟ ᱯᱚᱨᱚᱵᱽ ᱠᱚᱨᱮ ᱠᱚ ᱫᱟᱲᱬᱟᱭᱟ ᱥᱮ ᱠᱟᱴᱤᱡ ᱠᱷᱚᱱᱟᱜ ᱜᱮ᱾ ᱩᱱᱠᱩ ᱫᱚ ᱚᱱᱠᱟ ᱥᱤᱠᱷᱱᱟᱹᱛ ᱵᱟᱠᱚ ᱧᱟᱢᱮᱜ-ᱟ᱾ ᱚᱱᱟ ᱠᱚᱨᱮ ᱜᱮ ᱢᱚᱱᱮᱼᱼ ᱢᱚᱱᱮ ᱨᱮᱜᱮ ᱚᱱᱟ ᱨᱮᱜᱮ ᱢᱤᱫᱴᱟᱝ ᱨᱮᱜᱮ ᱢᱚᱱᱮ ᱛᱟᱦᱮᱸᱱ ᱛᱟᱠᱚ ᱠᱟᱱᱟ᱾ ᱦᱮᱸ ᱥᱮ ᱦᱟᱸᱰᱤ ᱯᱟᱹᱣᱨᱟᱹ ᱠᱚ ᱧᱩ ᱵᱟᱲᱟᱭᱟ ᱠᱚ ᱱᱚᱛᱮᱼᱼ ᱟᱫᱚ ᱟᱛᱳ ᱠᱚᱨᱮ ᱜᱮᱵᱚᱱ ᱧᱮᱞ ᱧᱟᱢᱚᱜ ᱠᱟᱱ᱾
ᱚᱱᱟ ᱠᱷᱟᱹᱛᱤ ᱜᱮᱛᱚ ᱢᱟᱱᱮ ᱚᱱᱟ ᱡᱟᱭᱜᱟ ᱨᱮᱫᱚ ᱢᱮᱱ ᱫᱚ ᱟᱜᱮ ᱼᱼ ᱮᱸᱜᱟᱛ ᱟᱯᱟᱛ ᱜᱮ ᱥᱤᱠᱷᱱᱟᱹᱛ ᱮᱢ ᱦᱚᱪᱩ ᱦᱚᱭᱩᱜ ᱛᱟᱢᱟ, ᱦᱮᱸᱻ᱾ ᱛᱚᱵᱮ ᱛᱚ ᱵᱟᱝ ᱠᱷᱟᱡ ᱫᱚ ᱜᱤᱫᱽᱨᱟᱹ ᱫᱚ ᱟᱢ ᱠᱟᱹᱴᱤᱡ ᱠᱷᱚᱱᱟᱢ ᱜᱟᱹᱭᱤᱰᱤᱭᱟ ᱛᱚᱵᱮ ᱛᱚ ᱩᱱᱤ ᱦᱟᱨᱟ ᱠᱟᱛᱮᱜ ᱵᱟᱭ ᱪᱟᱞᱟᱜ ᱟᱭ᱾ ᱟᱢ ᱦᱚᱸ ᱟᱢ ᱡᱩᱫᱤ ᱦᱚᱸᱜᱻᱼᱼ ᱟᱲᱟᱜ ᱰᱟᱹᱝᱜᱽᱨᱤ ᱞᱮᱠᱟ ᱜᱮᱢ ᱟᱲᱟᱜ ᱠᱟᱭᱟ᱾ ᱩᱱᱤ ᱫᱚ ᱦᱟᱱᱛᱮ ᱱᱟᱛᱮᱱ ᱫᱟᱬᱟᱱ ᱵᱟᱠᱷᱟᱱᱮᱼᱼ ᱟᱢ ᱡᱩᱫᱤᱢ ᱛᱚᱞ ᱩᱨᱩᱜ ᱠᱟ ᱩᱭᱨᱩᱜᱼᱼ